ᱦᱮᱞᱳ ᱦᱮᱸ ᱜᱚᱝᱠᱮ ᱡᱚᱦᱟᱨ ᱜᱮ᱾ ᱢᱟ ᱞᱟᱹᱭ ᱵᱮᱱ᱾
ᱦᱳᱭ ᱵᱮᱥ ᱵᱟᱲᱟ ᱜᱮ?
ᱦᱮᱸ ᱵᱮᱥ ᱵᱟᱲᱟ ᱜᱮ, ᱟᱵᱮᱱᱟᱜ ᱜᱮ ᱠᱷᱚᱵᱚᱨ ᱚᱠᱟ ᱞᱮᱠᱟ?
ᱦᱳᱭ ᱟᱞᱮ ᱦᱚᱸ ᱵᱮᱥ ᱵᱟᱲᱟ ᱜᱮ ᱦᱮᱱᱟᱜ ᱞᱮᱭᱟ ᱡᱚᱛᱚ ᱠᱚᱜᱮ᱾ ᱛᱟᱦᱚᱞᱮ ᱪᱮᱜ ᱵᱤᱱ ᱪᱤᱠᱟᱭᱮᱜᱼᱟ ᱦᱳᱭ ᱫᱟᱠᱟ ᱵᱮᱱ ᱡᱚᱢ ᱵᱟᱲᱟ ᱠᱮᱜᱼᱟ?
ᱦᱮᱸ ᱠᱤᱫᱩᱜ ᱵᱟᱲᱟ ᱦᱩᱭᱱᱟ ᱠᱤᱫᱩᱵ ᱠᱟᱛᱮᱜ ᱡᱤᱨᱟᱹ ᱵᱟᱲᱟ ᱦᱩᱭ ᱠᱟᱱᱟ ᱦᱟᱸᱜ᱾ ᱫᱤᱭᱮ ᱟᱵᱮᱱᱟᱜ ᱠᱷᱚᱵᱚᱨ ᱫᱚ ᱵᱟᱵᱮᱱ ᱞᱮᱭ ᱞᱮᱫᱟ ᱟᱵᱮᱱ ᱪᱮᱜ ᱞᱮᱠᱟ ᱢᱮᱱᱟᱜ ᱵᱮᱱᱟ?
ᱦᱳᱭ ᱟᱹᱞᱤᱧ ᱦᱚᱸ ᱵᱮᱥᱜᱮ ᱟᱨ ᱫᱟᱠᱟ ᱠᱚᱦᱚ ᱡᱚᱢ ᱵᱟᱲᱟ ᱠᱮᱫᱟ ᱠᱤᱫᱩᱵᱽ ᱵᱟᱲᱟᱭᱮᱱᱟᱞᱮ᱾
ᱟᱪᱪᱷᱟ ᱟᱪᱪᱷᱟ ᱚ
ᱛᱟᱦᱚᱞᱮ ᱢᱟ ᱞᱟᱹᱭ ᱵᱮᱱ ᱚᱠᱟ ᱴᱚᱯᱤᱠ ᱨᱮ ᱜᱟᱞᱢᱟᱨᱟᱣ ᱦᱩᱭᱩᱜᱼᱟ?
ᱴᱚᱯᱤᱠ
ᱟᱵᱮᱱᱟᱜ ᱨᱚᱲ ᱠᱟᱹᱴᱤᱡ ᱵᱟᱝ ᱠᱟᱱᱟ ᱦᱮᱞᱳ᱾ ᱦᱮᱞᱳ ᱾